ᱦᱮᱞᱳ
ᱦᱮᱞᱳ
ᱦᱳᱭ ᱜᱚᱢᱠᱮ ᱡᱚᱦᱟᱨ ᱜᱮ
ᱡᱚᱦᱟᱨ ᱜᱮ ᱜᱚᱢᱠᱮ ᱡᱚᱦᱟᱨ ᱜᱮ
ᱟᱪᱪᱷᱟ ᱱᱤᱛ ᱵᱮᱲᱟ ᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱜᱚᱝᱠᱮ?
ᱱᱤᱛ ᱵᱮᱲᱟ ᱫᱚ ᱪᱮᱫ ᱦᱚ ᱵᱟᱝ ᱱᱚᱜᱼᱚᱭ ᱛᱚ ᱱᱟᱥᱛᱟ ᱠᱚ ᱠᱟᱛᱮᱜ ᱟᱨ ᱱᱤᱛᱚᱜ ᱠᱟᱹᱢᱤ ᱠᱚ ᱛᱷᱚᱲᱟ ᱞᱟᱦᱟ ᱦᱩᱭᱩᱜᱼᱟ ᱦᱮᱸᱥᱮ ᱵᱟᱝ
ᱦᱩᱸ ᱦᱩᱸ ᱦᱩᱸ
ᱵᱟᱝ ᱞᱟᱦᱟ ᱞᱮᱱᱠᱷᱟᱱᱡ ᱦᱚᱛᱚ ᱵᱟᱝ ᱜᱟᱱᱚᱜᱼᱟ
ᱦᱩᱸ ᱦᱩᱸ ᱥᱟᱹᱨᱤᱜᱮ ᱜᱚᱢᱠᱮ ᱟᱫᱚ ᱦᱟᱸᱜ ᱟᱨ ᱵᱷᱟᱜᱤ ᱜᱮ ᱦᱮᱱᱟᱜ ᱯᱮᱭᱟ ᱚᱲᱟᱜ ᱠᱚᱨᱮ ᱫᱚ ᱡᱚᱛᱚ ᱦᱚᱲ ᱜᱮ?
ᱦᱮᱸ ᱵᱷᱟᱜᱤ ᱜᱮ ᱦᱮᱱᱟᱜ ᱯᱮᱭᱟ ᱟᱯᱮ?
ᱦᱳᱭ ᱟᱞᱮ ᱦᱚᱸ ᱱᱟᱯᱟᱭ ᱜᱮᱭᱟᱞᱮ ᱟᱨᱠᱤ ᱱᱤᱛᱚᱜ ᱫᱚ ᱦᱟᱸᱜ ᱪᱟᱸᱫᱚ ᱵᱚᱸᱜᱟ ᱟᱥᱤᱥ ᱛᱮ ᱾
ᱦᱳᱭ ᱾ ᱟᱫᱚ ᱦᱟᱸᱜ ᱜᱚᱢᱠᱮ ᱟᱯᱮ ᱥᱮᱫ ᱜᱮ ᱦᱟᱸᱜ ᱫᱟᱜ ᱡᱟᱹᱲᱤ ᱠᱚ ᱪᱮᱫᱮᱠᱟ ᱦᱩᱭᱩᱜ ᱠᱟᱱᱟ? ᱦᱮᱸ
ᱫᱟᱜ ᱡᱟᱹᱲᱤ ᱜᱮᱛᱚ ᱜᱚᱢᱠᱮ ᱯᱩᱨᱟᱹ ᱢᱩᱥᱠᱤᱞ ᱟᱠᱟᱱᱟ ᱫᱟᱜ ᱡᱟᱹᱲᱤ ᱠᱚᱦᱚᱸ ᱵᱮᱥ ᱴᱷᱤᱠ ᱛᱮ ᱵᱟᱭ ᱫᱟᱜ ᱟ ᱮᱫᱟᱜᱟ ᱦᱮᱸ ᱥᱮ ᱵᱟᱝ? ᱟᱨ ᱵᱟᱝ ᱫᱟᱜ ᱠᱷᱟᱡ ᱛᱚ ᱮᱠᱛᱚ ᱟᱵᱚ ᱫᱚ ᱦᱟᱸᱜ ᱪᱟᱥᱵᱟᱥ ᱠᱟᱛᱮᱫ ᱡᱚᱢ ᱧᱩ ᱦᱩᱭᱩᱜ ᱛᱟᱵᱚᱱᱟ ᱦᱮᱸᱥᱮ ᱵᱟᱝ ᱵᱟᱲᱟᱭᱟ ᱵᱟᱭ ᱫᱟᱜ ᱠᱷᱟᱱ ᱫᱚ ᱦᱟᱸᱜ ᱵᱟᱝ ᱜᱟᱱᱚᱜ-ᱟ ᱪᱟᱥ ᱦᱚᱸ
ᱦᱩᱸ
ᱪᱮ ᱚᱱᱮ ᱚᱱᱟ ᱜᱮ ᱫᱟᱜ ᱡᱟᱹᱲᱤ ᱨᱮᱱᱟᱜ ᱫᱚᱢᱮ ᱯᱨᱚᱵᱞᱮᱢ ᱟᱨ ᱟᱨ ᱪᱮᱫ ᱞᱤᱧ ᱞᱮᱭᱟ
ᱟᱪᱪᱷᱟ ᱪᱟᱥ ᱠᱚᱜᱮ ᱛᱤᱱᱟᱹᱜ ᱴᱟ ᱦᱟᱸᱜ ᱞᱟᱦᱟᱣ ᱟᱠᱟᱜ ᱢᱮᱭᱟ
ᱞᱟᱦᱟ ᱫᱚ ᱞᱟᱦᱟᱣ ᱟᱠᱟᱱᱟ ᱠᱷᱮᱛ ᱠᱚ ᱞᱚᱥᱚᱫ ᱦᱩᱭ ᱟᱠᱟᱱᱟ ᱟᱫᱚ ᱦᱟᱸᱜ ᱚᱱᱮ ᱚᱱᱠᱟ ᱜᱮ ᱥᱚᱢᱚᱭ ᱠᱚ ᱟᱞ ᱠᱚ ᱵᱟᱝ ᱧᱟᱢᱚᱜ ᱠᱟᱱᱟ ᱦᱩᱸ ᱮᱠᱞᱟ ᱦᱚᱲ ᱫᱚ ᱮᱠᱞᱟ ᱦᱚᱲ ᱫᱚ ᱟᱨ ᱪᱮᱫ ᱮᱢ ᱪᱤᱠᱟᱹᱭᱟ ᱛᱤᱱᱟᱹᱜ ᱥᱮᱫ ᱮᱢ ᱧᱮᱞᱟ ᱦᱮᱸ ᱥᱮ ᱵᱟᱝ
ᱥᱟᱹᱨᱤ ᱜᱮ ᱜᱚᱢᱠᱮ ᱟᱫᱚ ᱚᱲᱟᱜ ᱨᱮ ᱮᱠᱞᱟ ᱦᱚᱲ ᱥᱮ ᱦᱮᱸ ᱠᱚᱲᱟ ᱦᱚᱯᱚᱱ ᱡᱩᱫᱤ ᱮᱠᱞᱟ ᱛᱟᱦᱮᱸᱱ ᱠᱷᱟᱡ ᱫᱚ ᱟᱹᱰᱤ ᱮᱴᱠᱮᱴᱚᱬᱮ ᱚᱱᱰᱮ ᱚᱲᱟᱜ ᱨᱮᱱᱟᱜ ᱡᱚᱛᱚ ᱠᱟᱹᱢᱤ ᱠᱚᱨᱟᱣ ᱥᱟᱶᱛᱮ ᱱᱚᱝᱠᱟ ᱚᱲᱟᱜ ᱨᱮᱱᱟᱜ ᱡᱚᱛᱚ ᱠᱤᱪᱷᱩ ᱟᱸᱡᱚᱢ ᱞᱟᱜᱟᱜᱼᱟ ᱡᱟᱦᱟᱸ ᱥᱮᱫ ᱜᱮ ᱪᱟᱞᱟᱜ ᱠᱚ ᱢᱮᱛᱟᱢᱟ ᱟᱨᱠᱤ ᱪᱟᱞᱟᱜ ᱦᱩᱭ ᱟᱢᱟ ᱥᱟᱶᱛᱮ ᱠᱟᱹᱢᱤ ᱠᱚᱦᱚ ᱪᱟᱥᱵᱟᱥ ᱠᱚᱨᱮ ᱦᱚᱸ ᱟᱭᱢᱟ
ᱦᱳᱭ ᱚᱱᱟ ᱜᱮᱛᱚ ᱟᱨ ᱮᱠᱞᱟ ᱦᱚᱲ ᱫᱚ ᱛᱤᱱᱟᱹᱜ ᱮᱢ ᱠᱚᱨᱟᱣᱟ ᱢᱟᱥᱮ ᱜᱚᱲᱚ ᱥᱚᱯᱲᱚ ᱠᱚ ᱛᱟᱦᱮᱸ ᱠᱚᱜᱼᱟ ᱢᱤᱫᱴᱮᱡ ᱵᱚᱭᱦᱟ ᱵᱟᱝ ᱡᱟᱦᱟᱸᱭ ᱜᱮ ᱛᱚ ᱛᱟᱦᱚᱞᱮ ᱠᱷᱟᱡ ᱫᱚ ᱛᱷᱚᱲᱟ ᱞᱟᱦᱟ ᱤᱫᱤᱜᱼᱟ ᱡᱚᱛᱚ ᱥᱮᱫ ᱜᱮ ᱠᱟᱹᱢᱤᱜᱼᱟ ᱦᱮᱸ ᱥᱮ ᱵᱟᱝ ᱮᱵᱟᱨᱮ ᱮᱠᱞᱟ ᱫᱚ ᱟᱨ ᱡᱚᱛᱚ ᱥᱮᱫ ᱫᱚ ᱠᱟᱹᱢᱤ ᱵᱟᱢ ᱞᱟᱦᱟ ᱫᱟᱲᱤᱜᱼᱟ ᱥᱮ
ᱦᱩᱸ ᱦᱩᱸ
ᱟᱨ ᱠᱟᱹᱢᱤ ᱦᱚᱸ ᱵᱟᱝ ᱞᱟᱦᱟ ᱞᱮᱱᱠᱷᱟᱡ ᱵᱟᱝ ᱦᱩᱭᱩᱜᱼᱟ ᱚᱱᱟ ᱦᱚᱸ ᱞᱟᱦᱟ ᱤᱫᱤ ᱦᱩᱭᱩᱜᱼᱟ ᱦᱮᱸ ᱥᱮ ᱵᱟᱝ ᱦᱩᱸ ᱟᱯᱮ ᱥᱮᱫ ᱫᱚ ᱵᱤᱨ ᱵᱩᱞᱩ ᱵᱤᱨ ᱵᱩᱨᱩ ᱠᱚ ᱦᱮᱱᱟᱜ ᱟᱠᱟᱜᱼᱟ ᱥᱮ ᱵᱟᱝᱟ
ᱦᱳᱭ ᱜᱚᱝᱠᱮ ᱟᱞᱮ ᱥᱮᱫ ᱫᱚ ᱦᱟᱸᱜ ᱵᱤᱨ ᱦᱚᱸ ᱢᱮᱱᱟᱜᱼᱟ ᱟᱨ ᱵᱩᱨᱩ ᱦᱚᱸ ᱦᱮᱱᱟᱜ ᱜᱮᱭᱟ ᱟᱨ ᱵᱩᱨᱩ ᱫᱚ ᱞᱟᱹᱭ ᱞᱮᱠᱷᱟᱱ ᱚᱲᱟᱜ ᱠᱷᱚᱱ ᱫᱚ ᱦᱟᱸᱜ ᱯᱟᱸᱪ ᱠᱤᱞᱳᱢᱤᱴᱟᱨ ᱥᱟᱜᱤᱧ ᱨᱮ ᱦᱮᱱᱟᱜ ᱛᱟᱞᱮᱭᱟ ᱟᱨ ᱟᱨ ᱵᱤᱨ ᱫᱚ ᱦᱟᱸᱜ ᱚᱲᱟᱜ ᱵᱟᱲᱜᱮ ᱠᱷᱚᱱ ᱜᱮ ᱟᱨᱟᱢᱵᱚ ᱟᱠᱟᱱᱟ ᱦᱮᱸ ᱠᱩᱞᱦᱤ ᱢᱩᱪᱟᱹᱫ ᱥᱮᱫ ᱠᱷᱚᱱ ᱜᱮ
ᱟᱪᱪᱷᱟ ᱟᱪᱪᱷᱟ ᱟᱞᱮ ᱥᱮᱫ ᱫᱚ ᱵᱩᱨᱩ ᱠᱚᱫᱚ ᱵᱟᱹᱪᱩᱜ ᱠᱟᱜᱼᱟ ᱟᱫᱚ ᱵᱤᱨ ᱫᱚ ᱦᱮᱱᱟᱜ ᱠᱟᱜ ᱜᱮᱭᱟ ᱦᱳᱭ ᱵᱤᱨ ᱫᱚ ᱴᱷᱤᱠ ᱴᱷᱤᱠ ᱜᱮ ᱦᱮᱱᱟᱜ ᱠᱟᱜ ᱜᱮᱭᱟ ᱟᱫᱚ ᱚᱱᱠᱟᱱ ᱵᱤᱨ ᱮ ᱵᱤᱨ ᱫᱚ ᱵᱟᱹᱪᱩᱜ ᱠᱟᱜᱼᱟ ᱡᱮᱭᱥᱮ ᱠᱤ ᱛᱟᱢ ᱢᱟ ᱦᱩᱭᱱᱟ ᱥᱟᱨ ᱡᱚᱢ ᱦᱮᱸ ᱥᱮ ᱵᱟᱝᱟ ᱚᱱᱟ ᱠᱚ ᱚᱱᱠᱟᱱᱟᱜ ᱵᱤᱨ ᱫᱚ ᱵᱟᱹᱪᱩᱜ ᱟᱞᱮ ᱥᱮᱫ ᱫᱚ ᱱᱚᱨᱢᱟᱞᱤ ᱡᱟᱦᱟᱸ ᱫᱟᱨᱮ ᱠᱚ ᱦᱮᱱᱟᱜ ᱟᱠᱟᱜᱼᱟ ᱟᱨᱦᱚ ᱦᱮᱱᱟᱜ ᱟᱠᱟᱜᱼᱟ ᱢᱩᱨᱩᱜ ᱢᱩᱨᱩᱜ ᱫᱟᱨᱤ ᱦᱮᱸ ᱥᱮ ᱵᱟᱝ ᱚᱱᱟ ᱠᱚ ᱨᱮᱱᱟᱜ ᱵᱤᱨ ᱵᱮᱥᱤ ᱦᱮᱱᱟᱜ ᱠᱟᱫᱟ
ᱟᱪᱪᱷᱟ ᱜᱚᱝᱠᱮ ᱦᱮᱸ ᱟᱫᱚ ᱟᱞᱮ ᱥᱮᱫ ᱫᱚ ᱦᱟᱸᱜ ᱞᱟᱹᱭ ᱞᱮᱠᱷᱟᱱ ᱫᱚ ᱦᱟᱸᱜ ᱥᱟᱨᱡᱚᱢ ᱫᱟᱨᱮ ᱜᱮ ᱡᱟᱹᱥ ᱛᱤ ᱢᱮᱱᱟᱜᱼᱟ ᱤᱱᱟᱹ ᱥᱟᱶᱛᱮ ᱢᱩᱨᱩᱫ ᱫᱟᱨᱮ ᱢᱟ ᱚᱱᱟ ᱢᱟ ᱢᱮᱱᱟᱜ ᱜᱮᱭᱟ ᱚᱱᱟ ᱫᱚ ᱦᱟᱸᱜ ᱠᱷᱮᱛ ᱠᱚᱨᱮ ᱦᱮᱸ ᱟᱨ ᱤᱱᱟᱹ ᱥᱟᱶᱛᱮ ᱢᱮᱱᱟᱜ ᱟᱠᱟᱟᱜᱼᱟ ᱮᱸ ᱱᱚᱛᱮ ᱤᱭᱟᱹ ᱟᱠᱟᱥᱢᱩᱱᱤ ᱫᱟᱨᱤ ᱤᱞᱤᱠᱮᱴᱵ ᱮᱞᱤᱠ ᱯᱚᱴᱟᱥ ᱡᱟᱦᱟᱸ ᱫᱟᱨᱮ ᱠᱚ ᱢᱮᱛᱟᱜ ᱠᱟᱱᱟ
ᱦᱳᱭ ᱦᱳᱭ
ᱟᱨ ᱟᱭᱢᱟ ᱞᱮᱠᱟᱱ ᱵᱤᱨ ᱨᱮᱱᱟᱜ ᱵᱩᱨᱩ ᱨᱮᱱᱟᱜ ᱫᱟᱨᱤ ᱠᱚᱢᱟ ᱢᱮᱱᱟᱜ ᱜᱮᱭᱟ ᱱᱟᱹᱲᱤ ᱮᱢᱟᱱ ᱫᱟᱨᱤ ᱠᱩ ᱮᱴᱟᱜ ᱮᱴᱟᱜ ᱫᱟᱨᱤ ᱠᱚᱦᱚᱸ ᱢᱮᱱᱟᱜ ᱜᱮ ᱜᱮᱭᱟ ᱡᱮᱢᱚᱱ ᱚᱱᱟ ᱠᱩᱸᱭᱰᱤ ᱫᱟᱨᱤ ᱡᱟᱦᱟᱸ ᱠᱚ ᱢᱮᱛᱟᱜ ᱠᱟᱱᱟ ᱢᱟᱛᱠᱚᱢ ᱟᱨ ᱡᱚ ᱵᱤᱞᱤ ᱦᱚᱸ ᱠᱩᱫᱽ ᱠᱚᱦᱚᱸ ᱟᱭᱢᱟ ᱟᱭᱢᱟ ᱦᱮᱱᱟᱜ ᱜᱮᱭᱟ
ᱦᱳᱭ ᱦᱳᱭ ᱟᱞᱮ ᱥᱮᱫ ᱦᱚᱸ ᱡᱚᱵᱤᱞᱤ ᱫᱚ ᱦᱮᱱᱟᱜ ᱠᱟᱜ ᱜᱮᱭᱟ ᱦᱮᱱᱟᱜ ᱫᱚ ᱟᱫᱚ ᱮᱱᱠᱷᱟᱱ ᱫᱚ ᱠᱷᱩᱵ ᱠᱚᱢ ᱦᱮᱱᱟᱜ ᱟᱠᱟᱫᱟ
ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱦᱟᱸᱜ ᱱᱚᱜᱼᱚᱭ ᱡᱮ ᱵᱤᱨ ᱢᱮᱱᱟᱜ ᱜᱮᱭᱟ ᱡᱟ ᱩᱰᱟᱹᱝ ᱜᱮ ᱟᱫᱚ ᱵᱤᱨ ᱠᱷᱚᱱ ᱫᱚ ᱦᱟᱸᱜ ᱪᱤᱜ ᱠᱚᱯᱮ ᱛᱩᱢᱟᱹᱞ ᱜᱮᱭᱟ ᱚᱱᱠᱟ ᱞᱮᱠᱟ ᱛᱮᱫᱚ
ᱪᱮᱫ ᱠᱩ ᱢᱟᱱᱮ ᱫᱚ ᱪᱮᱫ ᱟᱱᱮ ᱡᱮᱦᱮᱛᱩ ᱥᱮᱨᱚᱠᱚᱢ ᱵᱤᱨ ᱫᱚ ᱵᱟᱹᱪᱩᱜ ᱠᱟᱜᱼᱟ ᱟᱫᱚ ᱚᱱᱮ ᱥᱮᱸᱫᱽᱨᱟ ᱠᱚᱞᱮ ᱪᱟᱞᱟᱜ ᱠᱷᱟᱱ ᱦᱟᱜ ᱩᱱᱠᱩ ᱡᱟᱦᱟᱸ ᱠᱚᱞᱮ ᱧᱟᱢ ᱠᱚᱣᱟ ᱩᱱᱠᱩ ᱠᱚᱞᱮ ᱟᱹᱜᱩ ᱠᱚ ᱛᱟᱦᱮᱸᱱᱟ ᱟᱫᱚ ᱢᱮᱱᱠᱷᱟᱱ ᱫᱚ ᱥᱮᱸᱫᱽᱨᱟ ᱠᱚᱦᱚᱸ ᱱᱮᱛᱟᱨ ᱠᱚᱲᱟ ᱠᱚ ᱵᱟᱠᱚ ᱩᱰᱩᱝᱚᱜ ᱠᱟᱱᱟ ᱥᱮ ᱪᱮ ᱮᱢ ᱪᱟᱞᱟᱜᱼᱟ ᱦᱳᱭ ᱠᱚᱲᱟ ᱠᱚᱦᱚᱸ ᱵᱟᱠᱚ ᱧᱟᱢᱚᱜ ᱠᱟᱱᱟ ᱠᱟᱱᱟ ᱦᱮᱸ ᱥᱮ ᱵᱟᱝ ᱟᱯᱱᱟᱨ ᱟᱯᱱᱟᱨ ᱠᱟᱹᱢᱤ ᱨᱮ ᱥᱚᱵ ᱵᱮᱥᱛᱚ ᱮᱱᱠᱷᱟᱱ ᱫᱚ ᱢᱮᱱᱠᱷᱟᱱ ᱫᱚ ᱥᱚᱵ ᱠᱤᱪᱷᱩ ᱜᱮ ᱢᱟᱱᱮ ᱛᱟᱭᱱᱚᱢ ᱤᱫᱤᱜ ᱠᱟᱱ ᱛᱟᱵᱚᱱᱟ ᱟᱵᱚᱣᱟᱜ ᱦᱮᱸ
ᱦᱮᱸ ᱦᱮᱸ
ᱦᱳᱭ
ᱫᱚᱢ ᱥᱟᱹᱨᱤᱜᱮ ᱜᱚᱢᱠᱮ ᱟᱹᱰᱤ ᱡᱚᱛᱷᱟᱛ ᱜᱮ ᱟᱫᱚ ᱦᱟᱸᱜ
ᱟᱯᱮᱥᱮᱫ ᱢᱟ ᱥᱩᱨ ᱜᱮᱭᱟ ᱵᱩᱨᱩ ᱠᱚ
ᱦᱮᱸ ᱵᱤᱨ ᱵᱩᱨᱩ ᱢᱮᱱᱟᱜ ᱜᱮᱭᱟ ᱟᱫᱚ ᱦᱟᱸᱜ ᱵᱤᱨ ᱨᱮᱱᱟᱜ ᱤᱭᱟᱹ ᱞᱮᱠᱟ ᱛᱮᱫᱚ ᱟᱹᱜᱩᱭ ᱜᱮᱭᱟᱞᱮ ᱡᱮᱢᱚᱱ ᱥᱟᱠᱟᱢ ᱠᱚ ᱥᱟᱨᱡᱚᱢ ᱥᱟᱠᱟᱢ ᱫᱟᱹᱛᱟᱹᱱᱤ ᱠᱚ ᱥᱟ ᱛᱮ ᱡᱚ ᱵᱤᱞᱤ ᱠᱚᱦᱚᱸ ᱛᱮᱨᱮᱞ ᱵᱷᱩᱸᱰᱨᱩ ᱛᱟᱨᱚᱵ ᱠᱚ ᱥᱟᱶᱛᱮ ᱠᱟᱡᱩ ᱚᱱᱟ ᱠᱟᱡᱩ ᱵᱟᱫᱟᱢ ᱫᱟᱨᱮ ᱠᱚᱦᱚᱸ ᱢᱮᱱᱟᱜ ᱜᱮᱭᱟ
ᱦᱳᱭ ᱦᱳᱭ
ᱚᱱᱟ ᱠᱚᱞᱮ ᱟᱹᱜᱩᱭ ᱜᱮᱭᱟ ᱛᱟᱯᱚᱨ ᱠᱩᱭᱰᱤ ᱠᱚᱞᱮ ᱟᱹᱜᱩᱭᱟ ᱦᱮᱸ ᱟᱨ ᱱᱚᱣᱟ ᱠᱚᱜᱮᱞᱮ ᱟᱹᱜᱩᱭ ᱜᱮᱭᱟ ᱨᱟᱱ ᱢᱩᱨᱜᱟᱹᱱ ᱠᱚᱢᱟ ᱢᱮᱱᱟᱜ ᱜᱮᱭᱟ ᱟᱨᱠᱤ ᱦᱟᱸᱜ ᱵᱤᱨ ᱠᱚᱨᱮᱱᱟᱜ ᱢᱟ ᱡᱟᱦᱟᱸᱭ ᱠᱚ ᱠᱚ ᱵᱟᱰᱟᱭᱟ ᱚᱱᱠᱟᱱ ᱦᱮᱸ ᱦᱟᱲᱟᱢᱵᱟ ᱛᱟᱠᱚ ᱡᱟᱦᱟᱸᱭ ᱠᱚ ᱢᱮᱱᱟᱜ ᱠᱚᱣᱟ ᱩᱱᱠᱩ ᱫᱚᱠᱚ ᱦᱟᱸᱜ ᱧᱮᱞ ᱴᱷᱤᱠ ᱠᱟᱜ ᱠᱷᱟ ᱠᱚ ᱡᱟᱦᱟᱸ ᱠᱚ ᱨᱟᱱᱦᱮᱫ ᱠᱚ ᱩᱱᱠᱩ ᱫᱚ ᱚᱱᱟ ᱠᱚᱠᱚ ᱛᱩᱢᱟᱹᱞ ᱜᱮᱭᱟ ᱟᱨᱠᱤ
ᱦᱳᱭ ᱦᱳᱭ ᱦᱸᱛᱚ ᱩᱱᱠᱩ ᱩᱱᱠᱩ ᱚᱱᱟ ᱠᱚᱫᱚᱱ ᱠᱷᱟᱱ ᱫᱚ ᱩᱱᱠᱩ ᱠᱚ ᱧᱮᱞ ᱴᱷᱤᱠᱟᱹᱣ ᱠᱟᱜᱼᱟ ᱦᱮᱸ ᱥᱮ ᱵᱟᱝ ᱟᱵᱚ ᱚ ᱟᱨ ᱵᱟᱵᱚᱱ ᱧᱮᱞ ᱴᱷᱮᱣᱟᱜᱼᱟ ᱟᱨ ᱟᱵᱚ ᱫᱚ ᱟᱵᱚᱫᱚ ᱩᱱᱟᱹᱜ ᱦᱚᱸ ᱱᱚᱞᱮ ᱵᱟᱹᱪᱩᱜ ᱠᱚᱼᱟ ᱫᱚ ᱵᱱᱟᱭᱮᱫ ᱡᱮᱢ ᱢᱮᱱᱛᱮ ᱵᱤᱨ ᱵᱩᱨᱩ ᱠᱷᱚᱡ ᱦᱚᱸ ᱡᱟᱦᱟᱱᱟᱜ ᱵᱚᱱᱤᱭᱟᱹ ᱦᱟᱛᱟᱣ ᱟᱜᱩᱭᱟ ᱥᱮ ᱨᱟᱱ ᱮᱢᱟ ᱢᱮᱱᱛᱮ ᱦᱮᱸ ᱥᱮ ᱵᱟᱝ ᱟᱵᱚᱣᱟᱜ ᱩᱱᱟᱹᱜ ᱱᱚᱞᱮᱡᱽ
ᱟᱪᱪᱷᱟ ᱟᱪᱪᱷᱟ ᱥᱮᱸᱫᱽᱨᱟ ᱞᱮᱠᱟ ᱛᱮᱫᱚ ᱦᱟᱸᱜ ᱟᱞᱮ ᱥᱮᱫ ᱢᱟ ᱥᱮᱸᱫᱽᱨᱟ ᱥᱮᱸᱫᱽᱨᱟ ᱢᱟ ᱢᱮᱱᱟᱜ ᱜᱮ ᱟᱞᱮᱥᱮᱫ ᱫᱚ ᱟᱫᱚ ᱟᱞᱮ ᱥᱮᱫ ᱫᱚ ᱵᱚᱨ ᱡᱤᱭᱟᱹ ᱠᱚ ᱫᱚ ᱚᱱᱠᱟ ᱫᱚ ᱵᱟᱹᱱᱩᱜ ᱠᱚᱜᱮᱭᱟ ᱦᱮᱸ ᱡᱮᱢᱚᱱ ᱥᱩᱠᱨᱤ ᱠᱚᱜᱮ ᱢᱮᱱᱟᱜ ᱠᱚᱣᱟ ᱯᱩᱠᱤ ᱛᱟᱨᱯᱚᱨ ᱛᱩᱭᱩ ᱨᱩᱰᱟᱹ ᱦᱮᱸ ᱛᱟᱯᱚᱨ ᱠᱩᱞᱟᱹᱭ ᱮᱢᱟᱱ ᱠᱚ ᱡᱷᱤᱠ ᱠᱚ ᱱᱩᱠᱩ ᱠᱚᱞᱮ ᱥᱮᱸᱫᱽᱨᱟ ᱠᱚᱜᱮ
ᱟᱞᱮ ᱦᱚᱸ ᱥᱮᱢ ᱜᱚᱝᱠᱮ ᱟᱞᱮ ᱦᱚᱸ ᱛᱟᱨᱯᱚᱨ ᱫᱚ ᱞᱟᱦᱟᱛᱮ ᱱᱩᱠᱩ ᱟᱨ ᱛᱚ ᱵᱤᱨ ᱥᱩᱠᱨᱤ ᱠᱚᱦᱚᱸ ᱠᱚ ᱠᱷᱩᱵ ᱠᱚᱢ ᱜᱮ ᱦᱮᱱᱟᱜ ᱠᱚᱣᱟ ᱚᱠᱚᱭ ᱦᱸ ᱥᱮ ᱵᱟᱝ ᱩᱱᱠᱩ ᱦᱚᱸ ᱵᱟᱠᱚ ᱧᱮᱞ ᱴᱷᱤᱠᱚᱜ ᱛᱟᱦᱮᱱᱟ ᱮᱠᱷᱚᱱ ᱫᱚ ᱮᱠᱷᱚᱱ ᱫᱚ ᱱᱚᱨᱢᱟᱞᱤ ᱥᱩᱠ ᱨᱮᱜ ᱜᱮ ᱡᱭ ᱦᱮᱱᱟᱜ ᱠᱚᱣᱟ ᱚᱲᱟᱜ ᱠᱚᱨᱮ ᱩᱱᱠᱩ ᱜᱮ ᱡᱚᱝᱜᱚᱞ ᱠᱚᱨᱮ ᱠᱚ ᱧᱟᱢ ᱠᱚᱣᱟ
ᱦᱩᱸ
ᱦᱩᱸ
ᱟᱪᱪᱷᱟ
ᱟᱮ ᱚᱱᱠᱟ
ᱟᱫᱚ ᱦᱟᱸᱜ ᱜᱚᱢᱠᱮ ᱟᱫᱚ ᱱᱮᱛᱟᱨ ᱢᱟ ᱥᱮᱸᱫᱽᱨᱟ ᱠᱚᱜᱮ ᱦᱟᱸᱜ ᱚᱱᱠᱟ ᱦᱚᱸ ᱵᱟᱠᱚ ᱪᱟᱞᱟᱜ ᱫᱚ ᱟ ᱟᱹᱛᱩ ᱨᱮᱱ ᱠᱚᱨᱮ ᱦᱟᱸᱜ ᱟᱹᱛᱩ ᱠᱚᱨᱮᱱ ᱠᱚᱲᱟ ᱠᱚ ᱟᱨᱠᱤ ᱟᱫᱚ ᱞᱟᱦᱟᱛᱮ ᱯᱚᱨᱤᱢᱟᱱ ᱡᱟᱦᱟᱸ ᱪᱟᱞᱟᱣ ᱦᱩᱭᱩᱜ ᱠᱟᱱ ᱛᱟᱦᱮᱸᱱᱟ ᱟᱫᱚ ᱦᱟᱸᱜ ᱚᱱᱠᱟ ᱫᱚ ᱵᱟᱠᱚ ᱪᱟᱞᱟᱜ ᱜᱮᱭᱟ ᱟ ᱟᱯᱮ ᱥᱮᱫ ᱪᱤᱠᱟ ᱯᱮ ᱪᱟᱞᱟᱜ ᱜᱮᱭᱟ ᱱᱚᱝᱠᱟ ᱫᱤᱱ ᱜᱚᱴᱟ ᱠᱟᱜᱼᱟ ᱯᱮ ᱫᱤᱱ ᱥᱮᱸᱫᱽᱨᱟ ᱞᱟᱹᱜᱤᱫ ᱥᱮ ᱚᱱᱠᱟ ᱥᱚᱢᱚᱭ ᱧᱟᱢ ᱞᱮᱠᱷᱟᱱ ᱜᱮ
ᱫᱤᱱ ᱜᱚᱴᱟᱟᱜ ᱟᱞᱮ ᱢᱮᱱᱛᱮ ᱟᱨᱠᱤ ᱠᱚᱲᱟ ᱠᱚᱞᱮ ᱨᱚᱯᱚᱲᱮᱱ ᱜᱮ ᱦᱮᱸᱥ ᱵᱟᱝ ᱡᱮ ᱱᱤᱭᱟᱹ ᱫᱟᱨᱮᱜ ᱜᱮᱵᱚᱱ ᱪᱟᱞᱟᱜᱼᱟ ᱚᱠᱟ ᱫᱤᱱ ᱦᱤᱞᱳᱜ ᱦᱮᱸ ᱥᱮᱮ ᱵᱟᱝ ᱥᱚᱵ ᱠᱤᱪᱷᱩ ᱞᱟᱹᱭ ᱵᱟᱲᱟ ᱠᱟᱛᱮᱫ ᱟᱨ ᱵᱟᱠᱷᱟᱱ ᱫᱚ ᱦᱜ ᱠᱚᱲᱟ ᱵᱟᱠᱚ ᱧᱟᱢᱚᱜᱼᱟ ᱥᱮ ᱦᱮᱸ ᱥᱮ ᱵᱟᱝ ᱠᱚᱲᱟ ᱵᱟᱢ ᱞᱟᱹᱭᱟ ᱟᱠᱚ ᱵᱟᱝ ᱜᱟᱱᱚᱜᱼᱟ ᱟᱨ ᱮᱠᱞᱟ ᱛᱮᱫᱚ ᱛᱚ ᱟᱨ ᱥᱮᱸᱫᱽᱨᱟ ᱛᱚ ᱵᱟᱝ ᱜᱟᱱᱚᱜᱼᱟ ᱥᱮ
ᱦᱮᱸ
ᱦᱳᱭᱚ ᱚᱱᱟᱜᱮ ᱚᱱᱠᱟ ᱰᱮᱴ ᱠᱚᱞᱮ ᱧᱮᱞ ᱵᱟᱲᱟ ᱠᱮᱫ ᱜᱮ ᱩᱰᱩᱠ ᱞᱮ ᱞᱟᱹᱭ ᱜᱟᱞᱢᱟᱨᱟᱣ ᱠᱟᱛᱮ ᱛᱟᱨᱯᱚᱨᱮ ᱟᱞᱮ ᱥᱮᱸᱫᱽᱨᱟ ᱞᱮ ᱪᱟᱞᱟᱜ ᱠᱟᱱᱟ
ᱟᱪᱪᱷᱟ ᱟᱪᱪᱷᱟ ᱵᱮᱥ ᱵᱷᱟᱜᱤ ᱜᱮ ᱟᱫᱚ ᱥᱮᱸᱫᱽᱨᱟ ᱚᱠᱛᱚ ᱫᱚ ᱪᱮᱫ ᱠᱚ ᱥᱟᱯᱟᱵ ᱠᱚᱯᱮ ᱤᱫᱤ ᱠᱮᱭᱟ ᱟᱨᱠᱤ?
ᱩᱱᱟᱠᱩᱫᱚ ᱥᱚᱵᱽ ᱜᱮᱞᱮ ᱤᱫᱤᱭ ᱜᱮᱭᱟ ᱡᱟ ᱡᱟ ᱠᱚ ᱞᱟᱜᱟᱜᱼᱟ ᱡᱮᱢᱚᱱ ᱢᱮᱱᱟᱜ ᱛᱟᱢᱟ ᱠᱩᱞᱟᱹ ᱡᱷᱟᱹᱞᱤ ᱠᱚ ᱦᱮᱸ, ᱥᱚᱢᱚᱥᱛ ᱠᱤᱪᱷᱩᱞ ᱞᱮ ᱤᱫᱤᱭᱮ ᱜᱮᱭᱟ ᱥᱚᱢᱚᱥᱛ ᱠᱤᱪᱷᱩ ᱟᱫᱚ ᱥᱮᱨᱚᱠᱚᱢ ᱫᱚ ᱥᱮᱨᱚᱠᱚᱢ ᱡᱤᱵᱽ ᱡᱚᱱᱛᱩ ᱫᱚ ᱵᱪᱩᱜ ᱠᱚᱣᱟ ᱡᱟᱦᱟᱸ ᱞᱮᱠᱟ ᱥᱮᱸᱫᱽᱨᱟ ᱠᱚᱨᱛᱮ ᱜᱮᱞᱮ ᱛᱚ ᱡᱤᱵ ᱡᱚᱱᱛᱩ ᱛᱚ ᱪᱮᱫ ᱦᱮᱸ ᱥᱮ ᱵᱟᱝ ᱟᱞᱮ ᱥᱮᱫ ᱫᱚ ᱠᱩᱞᱟᱹᱭ ᱜᱮ ᱵᱮᱥ ᱴᱷᱤᱠ ᱛᱮ ᱞᱟᱹᱭ ᱜᱤ ᱦᱮᱱᱟᱜ ᱠᱚᱫᱚ ᱦᱮᱱᱟᱜ ᱠᱚᱣᱟ ᱟᱨ ᱠᱷᱟᱱ ᱫᱚ ᱥᱩᱠᱨᱤ ᱦᱚᱸ ᱥᱮᱨᱚᱠᱚᱢ ᱵᱟᱪᱩᱜ ᱠᱚᱣᱟ ᱦᱮᱸ᱾ ᱟᱨ ᱨᱩᱸᱰᱟᱹ ᱠᱩ ᱛᱚ ᱩᱱᱠᱩ ᱫᱚ ᱧᱮᱞ ᱵᱟᱠᱚ ᱧᱮᱞ ᱧᱟᱢᱚᱜ-ᱟ ᱩᱱᱟᱹᱜ ᱫᱚ ᱵᱤᱥᱤ ᱫᱚ᱾
ᱟᱪᱪᱷᱟ
ᱦᱳᱭ ᱜᱚᱢᱠᱮ ᱟᱫᱚ ᱦᱟᱸᱜ ᱟᱰᱤ ᱡᱚᱛᱷᱟᱛ ᱜᱮᱵᱤᱱ ᱞᱟᱹᱭ ᱠᱮᱜ-ᱟ᱾ ᱟᱫᱚ ᱦᱟᱸᱜ ᱡᱟᱸᱦᱟᱸ ᱞᱮᱠᱟ ᱵᱤᱨ ᱢᱮᱱᱟᱜ-ᱟ ᱚᱱᱟ ᱚᱱᱩᱡᱟᱭᱤ ᱜᱤ ᱦᱟᱸᱜ ᱟᱯᱮ ᱥᱮᱫ ᱫᱚ ᱦᱟᱸᱜ ᱱᱚᱝᱠᱟ ᱡᱤᱵᱽ ᱡᱤᱭᱟᱹᱞᱤ ᱠᱚᱫᱚ ᱢᱮᱱᱟᱜ ᱠᱚᱜᱮᱭᱟ?
ᱟᱫᱚ ᱦᱟᱸᱜ ᱟᱞᱮ ᱥᱮᱫ ᱫᱚ ᱦᱟᱸᱜ, ᱩᱱᱠᱩ ᱡᱮᱢᱚᱱ ᱠᱚᱞᱤᱧ ᱞᱟᱹᱭ ᱠᱮᱜ-ᱟ ᱟᱫᱚ ᱚᱱᱠᱟ ᱜᱮ ᱦᱟᱸᱜ ᱞᱮ ᱥᱮᱸᱫᱽᱨᱟᱭ ᱜᱮᱭᱟᱞᱮ ᱦᱚᱸ ᱱᱚᱝᱠᱟ ᱫᱤᱱ ᱠᱟ ᱠᱟᱛᱮᱜ ᱜᱮ᱾ ᱟᱨ ᱱᱚᱝᱠᱟ ᱱᱮᱛᱟᱨ ᱫᱤᱱ ᱢᱟ ᱛᱚᱨᱦᱚᱫ ᱠᱩᱠᱩ ᱠᱚ ᱧᱟᱢᱚᱜ ᱜᱮᱭᱟ ᱱᱚᱝᱠᱟ ᱪᱟᱥ ᱠᱷᱮᱛ ᱠᱚᱨᱮ,
ᱦᱳᱭ ᱫᱟᱜ ᱫᱤᱱ ᱫᱟᱜ ᱫᱤᱱ ᱫᱚ ᱛᱚᱨᱦᱚ ᱦᱚᱸᱠᱚ ᱧᱟᱢᱚᱜ ᱜᱮᱭᱟ ᱟᱫᱚ ᱛᱚᱨᱦᱚ ᱦᱚᱸ ᱵᱤ ᱥᱤ ᱦᱚᱸ ᱵᱟᱪᱩᱜ ᱠᱚᱣᱟ, ᱞᱟᱦᱟᱛᱮ ᱱᱟᱜ ᱯᱚᱨᱤᱢᱟᱱ ᱠᱚ ᱠᱚᱢ ᱠᱟᱱᱟ ᱠᱚ ᱦᱮᱸ ᱥᱮ ᱵᱟᱝᱟ?
ᱟᱨᱠᱤ ᱱᱩᱠᱩ ᱠᱚᱠᱚ ᱧᱟᱢᱚᱜ ᱜᱮᱭᱟ ᱱᱩᱠᱩ ᱜᱮᱞᱮ ᱥᱮᱸᱫᱽᱨᱟ ᱠᱚᱜᱤᱭᱟ᱾ ᱞᱟᱹᱭ ᱞᱮᱠᱷᱟᱱ ᱫᱚ᱾
ᱦᱳᱭ
ᱵᱟᱨᱩᱰᱟᱝ ᱠᱚᱯᱮ ᱥᱮᱸᱫᱽᱨᱟ ᱠᱚᱜᱮᱭᱟ ᱥᱮ ᱵᱟᱝ?
ᱦᱮᱸ ᱵᱟᱨᱩᱰᱟᱝ ᱫᱚᱞᱮ ᱥᱮᱸᱫᱽᱨᱟ ᱠᱚᱜᱮᱭᱟ᱾ ᱟᱫᱚ ᱮᱱᱠᱷᱟᱱ ᱫᱚ ᱚᱱᱮ ᱵᱟᱭ ᱫᱟᱜ ᱠᱷᱟᱱ ᱦᱟᱸᱜ ᱵᱟᱨᱩᱰᱟᱝ ᱛᱚ ᱵᱟᱠᱩ ᱧᱟᱢᱚᱜ-ᱟ ᱥᱮ᱾
ᱦᱳᱭ ᱦᱳᱭ
ᱵᱟᱨᱩᱰᱟᱝ ᱥᱮᱸᱫᱽᱨᱟ ᱫᱚᱞᱮ ᱪᱟᱞᱟᱜ ᱜᱮᱭᱟ ᱵᱟᱨᱩᱰᱟᱝ ᱫᱚ ᱪᱮᱫ ᱵᱟᱨᱩ ᱰᱟᱝ ᱫᱚ ᱵᱟᱨ ᱦᱚᱲ ᱛᱤᱜᱤ ᱟᱢ ᱫᱚ ᱮᱠᱞᱟ ᱛᱮᱦᱚᱸᱢ ᱥᱮᱸᱫᱽᱨᱟ ᱫᱟᱲᱤᱭᱭᱟ ᱦᱮᱸ ᱥᱮ ᱵᱟᱝ? ᱟᱪᱪᱷᱟ ᱦᱳᱭ ᱟᱨ ᱱᱟᱯᱟᱭ ᱜᱮ ᱵᱩᱡᱩᱜ ᱠᱟᱱᱟ ᱦᱮᱸᱥᱮ ᱦᱮᱸ᱾
ᱡᱚᱢ ᱵᱟᱲᱟ ᱦᱩᱭ ᱠᱟᱱᱟ ᱵᱟᱨᱩᱰᱟᱝ ᱡᱤᱞ ᱫᱚ ᱟᱫᱚ ᱞᱟᱹᱭ ᱟᱸᱡᱚᱢ ᱚᱱᱠᱟ ᱡᱚᱢ ᱥᱟᱶᱛᱮ ᱟᱸᱡᱚᱢ ᱦᱚᱸ ᱟᱸᱡᱚᱢ ᱟᱠᱟᱱᱟ ᱡᱮ ᱱᱚᱣᱟ ᱫᱚ ᱯᱳᱞᱴᱨᱤ ᱡᱤᱞ ᱞᱮᱠᱟ ᱥᱤᱵᱤᱞ ᱜᱮᱭᱟ ᱟᱨᱠᱤ᱾
ᱦᱳᱭ ᱦᱳᱭ ᱦᱳᱭ ᱵᱟᱝ ᱱᱟᱯᱟᱭ ᱜᱮ ᱥᱤᱵᱤᱞᱟ ᱡᱚᱢ ᱦᱚᱞᱤᱧ ᱡᱚᱢ ᱠᱟᱜ ᱜᱮᱭᱟ ᱛᱚ ᱱᱟᱯᱟᱭ ᱜᱮ ᱥᱤᱵᱤᱞᱟ ᱦᱮᱸᱥᱮ ᱵᱟᱝ ᱟᱨ ᱟᱨ ᱥᱮᱸᱫᱽᱨᱟ ᱛᱮᱦᱚᱸ ᱟᱰᱤ ᱱᱟᱯᱟᱭ ᱜᱮ ᱵᱩᱡᱩᱜ ᱛᱟᱦᱮᱱᱟ᱾
ᱦᱮᱸ ᱚᱱᱠᱟ ᱤᱫᱤ ᱪᱟᱞᱟᱜ ᱦᱩᱭᱩᱜ ᱜᱮᱭᱟ ᱡᱚᱠᱷᱚᱱᱮ ᱫᱟᱜ ᱠᱷᱟᱱ ᱟᱨ ᱧᱤᱫᱟᱹ ᱚᱠᱛᱚ, ᱟᱨᱠᱤ ᱦᱳᱭ ᱵᱷᱟᱜᱤ ᱜᱮ ᱵᱩᱡᱩᱜ ᱠᱟᱱᱟ ᱥᱮᱸᱫᱽᱨᱟ ᱦᱚᱸ᱾
ᱦᱩᱸ
ᱟᱫᱚ ᱦᱟᱸᱜ ᱱᱮᱛᱟᱨ ᱫᱤᱱ ᱢᱟ ᱦᱩᱲᱩ ᱠᱷᱮᱛᱨᱮ ᱡᱟᱸᱦᱟᱸᱭ ᱧᱟᱢᱚᱜ ᱜᱮᱭᱟ ᱠᱚ ᱠᱟᱴ ᱠᱚᱢ ᱠᱩ ᱦᱮᱸ ᱨᱚᱠᱚᱡ ᱜᱚᱸᱜᱷᱟ ᱠᱩ ᱱᱩᱠᱩ ᱠᱚᱯᱮ ᱛᱩᱢᱟᱹᱞ ᱠᱚᱜᱮᱭᱟ ᱥᱮ ᱵᱟᱝ-ᱟ?
ᱦᱮᱸ ᱦᱮᱸ ᱜᱚᱝᱠᱮ ᱱᱩᱠᱩ ᱠᱚᱦᱚ ᱡᱚᱢ ᱦᱩᱭᱩᱜᱼᱟ᱾ ᱟᱵᱩ ᱠᱚᱫᱚ ᱟᱵᱩ ᱫᱚ ᱟᱵᱩ ᱫᱚ ᱥᱚᱵᱤ ᱠᱚᱵᱚᱱ ᱡᱚᱢ ᱜᱮᱭᱟ ᱦᱮᱸ ᱥᱮ ᱵᱟᱝ ᱟᱵᱩ ᱫᱚ ᱡᱚ ᱠᱷᱚᱱ ᱵᱚᱱ ᱡᱚᱢ ᱜᱮᱭᱟ ᱛᱚᱠᱷᱚᱱ ᱫᱚ ᱱᱤᱥᱪᱳᱭ ᱩᱱᱠᱩ ᱫᱚᱵᱚᱱ ᱚᱱᱮ ᱠᱚᱵᱚᱱ ᱤᱭᱟᱹ ᱠᱚᱜᱮᱭᱟ ᱦᱮᱸᱥᱮ ᱵᱟᱝ ᱠᱷᱮᱛ ᱦᱳᱭ ᱟᱨᱚ ᱱᱚᱛᱮ ᱟᱵᱩᱣᱟᱜ ᱡᱚᱢ ᱧᱩ ᱦᱩᱭᱩᱜ ᱛᱟᱵᱩᱱᱟ᱾
ᱮᱠᱫᱚᱢ ᱥᱟᱲᱤ ᱜᱮ ᱜᱚᱝᱠᱮ ᱟᱪᱪᱷᱟ ᱜᱚᱝᱠᱮ, ᱫᱤᱱᱟᱹᱢ ᱫᱤᱱ ᱠᱷᱮᱛ ᱠᱷᱮᱛ ᱠᱚᱨᱮ ᱧᱮᱞᱚᱜ ᱟᱠᱚ ᱡᱮ ᱡᱟ ᱩᱰᱟᱹᱝ ᱞᱮᱠᱟ ᱫᱚ ᱚᱱᱠᱟ ᱫᱚ ᱵᱟᱠᱚ ᱧᱟᱢᱚᱜ ᱠᱟᱱᱟ ᱞᱟᱦᱟᱛᱮ ᱡᱟᱦᱟᱸ ᱯᱚᱨᱤᱢᱟᱱ ᱠᱚ ᱛᱟᱦᱮᱸ ᱠᱟᱱᱟ᱾ ᱟᱫᱚ ᱦᱟᱸᱜ ᱱᱚᱣᱟ ᱱᱩᱠᱩ ᱪᱟᱵᱟ ᱨᱮᱱᱟᱜ ᱟᱥᱤᱫ ᱤᱫᱤᱜ ᱠᱟᱱᱟ ᱠᱩ ᱱᱚᱣᱟ ᱤᱫᱤ ᱠᱟᱛᱮ ᱠᱟᱴᱤᱡ ᱵᱮᱱ ᱞᱟᱹᱭᱟ ᱠᱟᱨᱚᱱ ᱪᱮᱫᱟᱜ ᱠᱚ ᱱᱚᱝᱠᱟ ᱠᱚ ᱪᱟᱵᱟᱜ ᱠᱟᱱᱟ ᱟᱨᱠᱤ ᱫᱤᱱ ᱫᱤᱱᱛᱮ ᱦᱮᱸ ᱞᱟᱦᱟ ᱯᱚᱨᱤᱢᱟᱱ ᱫᱚ ᱠᱚᱢ ᱠᱟᱱᱟ ᱠᱩ᱾
ᱦᱩᱸ ᱪᱟᱵᱟᱜ ᱠᱟᱱᱟ ᱵᱚᱱ ᱪᱤᱠᱟᱹᱛᱮ ᱮᱵᱟᱨᱮ ᱛᱚ ᱮᱵᱟᱨᱮ ᱚᱱᱟ ᱠᱚᱫᱚ ᱟᱵᱩ ᱫᱚ ᱩᱱᱟᱹᱜ ᱦᱚᱸ ᱟᱞᱤᱧᱟᱜ ᱦᱚᱸ ᱱᱚᱞᱮᱡᱽ ᱫᱚ ᱵᱟᱪᱩᱜ ᱛᱟᱹᱞᱤᱧᱟ ᱦᱮᱸ ᱥᱮ ᱵᱟᱝ ᱮᱵᱟᱨᱮ ᱪᱟᱵᱟ ᱫᱩᱠᱚ ᱪᱟᱵᱟᱜ ᱠᱟᱱ ᱜᱮᱭᱟ ᱥᱮ ᱥᱟᱨᱤᱱᱟᱜ ᱜᱤ ᱞᱟᱦᱟᱛᱮ ᱯᱚᱨᱤᱢᱟᱱ ᱫᱚ ᱱᱮᱛᱟᱨ ᱫᱚ ᱫᱚᱢᱮ ᱠᱚ ᱠᱚᱢ ᱠᱟᱱᱟ ᱥᱚᱵᱽ ᱡᱤᱱᱤᱥ ᱨᱤᱜᱤ᱾ ᱟᱢ ᱟᱵᱩ ᱧᱮᱞ ᱢᱮ ᱟᱵᱩ ᱵᱚᱱ ᱪᱟᱥᱵᱟᱥ ᱫᱟ ᱟᱵᱩ ᱧᱮᱞᱢᱮ ᱟᱵᱩᱣᱟᱜ ᱡᱩᱫᱤ ᱟᱵᱚ ᱡᱩᱫᱤ ᱵᱟᱵᱚᱱ ᱪᱟᱥ ᱵᱟᱥᱟ ᱦᱮᱸ ᱥᱮ ᱵᱟᱝ ᱟᱵᱚᱨᱮᱱ ᱜᱤᱫᱟᱹᱨᱟᱹ ᱯᱤᱫᱟᱹᱨ ᱠᱩ ᱩᱱᱠᱩ ᱦᱚᱸᱵᱟᱠᱳ ᱪᱟᱥᱼᱟ ᱦᱮᱸ ᱥᱮ ᱵᱟᱝ ᱟᱨ ᱱᱮᱛᱟᱨ ᱫᱚ ᱦᱩᱭᱱᱟ ᱞᱟᱦᱟᱛᱮ ᱱᱩᱠᱩ ᱡᱟᱦᱟᱸᱭ ᱠᱚ ᱛᱟᱦᱮᱸ ᱠᱟᱱᱟ ᱟᱵᱩ ᱠᱷᱚᱱᱚᱡ ᱥᱮᱫᱟᱭ ᱨᱮᱱ ᱦᱚᱲ ᱠᱚ ᱩᱱᱠᱩ ᱫᱚ ᱪᱟᱥ-ᱵᱟᱥ ᱛᱮᱜᱮ ᱟᱵᱩᱭᱟᱜ ᱥᱚᱝᱥᱟᱨ ᱠᱚ ᱪᱟᱞᱩᱭᱮᱫ ᱛᱟᱦᱮᱸᱱᱟ ᱦᱮᱸ ᱛᱚᱠᱷᱚᱱ ᱫᱚ ᱩᱱᱟᱹᱜ ᱴᱟᱠᱟ ᱯᱚᱭᱥᱟ ᱨᱮᱱᱟᱜ ᱚᱵᱷᱟᱵ ᱦᱚᱸ ᱵᱟᱝ ᱛᱟᱦᱮᱸ ᱠᱟᱱᱟ᱾ ᱟᱨ ᱱᱮᱛᱟᱨ ᱫᱚ ᱴᱟᱠᱟ ᱯᱚᱭᱥᱟ ᱨᱮᱱᱟᱜ ᱚᱵᱷᱟᱵᱽ ᱦᱚᱸ ᱦᱩᱭᱱᱟ, ᱪᱟᱥ ᱵᱟᱥ ᱦᱚᱸ ᱛᱷᱚᱲᱟ ᱠᱚᱢ ᱧᱚᱜ ᱠᱟᱱᱟ ᱟᱵᱚ ᱦᱚᱸ ᱥᱚᱵ ᱥᱮᱫ ᱵᱚᱱ ᱦᱮᱸ ᱥᱮ ᱵᱟᱝ ᱚᱥᱩᱵᱤᱫᱷᱟ ᱨᱮᱵᱚᱱ ᱯᱟᱲᱟᱜ ᱠᱟᱱᱟ ᱮᱵᱚᱱᱛᱮ ᱴᱟᱠᱟ ᱯᱚᱭᱥᱟ ᱦᱚᱸ ᱫᱚᱨᱠᱟᱨᱟ ᱟᱨ ᱪᱟᱥ ᱵᱟᱫ ᱢᱟ ᱠᱟᱱ ᱜᱮ ᱪᱟᱥ ᱵᱟᱥ ᱢᱟ ᱟᱵᱚᱣᱟᱜ ᱥᱮᱫᱟᱭ ᱠᱷᱚᱱ ᱠᱚ ᱪᱟᱥ ᱟᱹᱜᱩᱮᱫ ᱛᱚ ᱪᱟᱥ ᱵᱟᱥ ᱫᱚ ᱦᱩᱭᱩᱜ ᱜᱮᱭᱟ ᱾ᱦᱮᱸᱥᱮ ᱵᱟᱝ?
ᱦᱮᱸ
ᱮᱱᱟ ᱦᱚᱛᱮ ᱛᱮ ᱟᱨᱚ
ᱥᱟᱹᱨᱤ ᱜᱮ ᱟᱫᱚ ᱦᱟᱸᱜ ᱞᱟᱹᱭ ᱞᱮᱠᱷᱟᱱ ᱫᱚ ᱦᱟᱸᱜ ᱠᱚᱢ ᱠᱟᱱᱟ ᱠᱚ ᱞᱟᱦᱟ ᱯᱚᱨᱤᱵᱟᱝ ᱠᱷᱚᱱ ᱫᱚ ᱟᱫᱚ ᱱᱮᱛᱟᱨ ᱫᱚᱥᱮ ᱟᱭᱢᱟ ᱪᱟᱥ ᱠᱷᱮᱛᱨᱮ ᱦᱟᱱᱟ ᱦᱩᱱᱟᱹᱨ ᱨᱟᱱ ᱢᱩᱨᱜᱟᱹᱱ ᱠᱚᱵᱚᱱ ᱮᱢᱟᱜ ᱠᱟᱱᱟ ᱠᱤᱴᱱᱟᱜᱥᱚᱨ ᱥᱟᱨ ᱠᱚ᱾
ᱦᱩᱸ
ᱟᱫᱚ ᱦᱟᱸᱜ ᱡᱟᱦᱟᱸ ᱠᱷᱟᱹᱛᱤᱨ ᱛᱮ ᱟᱹᱰᱤ ᱠᱚᱠᱚ ᱱᱩᱠᱩ ᱠᱚ ᱵᱟᱝᱠᱚ ᱥᱟᱦᱟᱣ ᱫᱟᱲᱮᱭᱟᱜ ᱠᱷᱟᱹᱛᱤᱨ ᱛᱮ ᱛᱮ ᱜᱩᱡᱩᱜ ᱠᱟᱱᱟ ᱠᱚ ᱥᱮ ᱨᱟᱥᱤᱫ ᱦᱮᱞᱟᱜ ᱠᱟᱱᱟ ᱠᱚ ᱫᱤᱱᱟᱹᱢ ᱫᱤᱱ ᱱᱚᱣᱟ ᱟᱨᱠᱤ ᱱᱚᱝᱠᱟ ᱧᱮᱞᱚᱜ ᱠᱟᱱᱟ ᱟᱵᱚ ᱡᱟᱹᱥᱛᱤ ᱵᱚᱱ ᱵᱮᱵᱚᱦᱟᱨᱮᱫᱼᱟ ᱢᱟᱱᱮ ᱠᱚᱢ ᱥᱚᱢᱚᱭ ᱨᱮ ᱡᱟᱹᱥᱛᱤ ᱯᱷᱚᱞᱚᱱ ᱧᱟᱢ ᱞᱟᱹᱜᱤᱫ ᱛᱮ᱾ ᱱᱚᱣᱟ ᱠᱚᱵᱚᱱ ᱵᱮᱵᱚᱦᱟᱨᱮᱫ ᱠᱟᱱ ᱜᱮᱭᱟ ᱡᱟᱦᱟᱸ ᱠᱷᱟᱹᱛᱤᱨ ᱛᱮ ᱟᱹᱰᱤ ᱜᱮᱠᱚ ᱪᱟᱵᱟᱣ ᱟᱠᱟᱱᱟ ᱟᱨᱠᱤ ᱞᱟᱦᱟ ᱯᱚᱨᱤᱢᱟᱱ ᱠᱷᱚᱱ ᱫᱚ
ᱦᱳᱭ ᱦᱳᱭ
ᱜᱚᱢᱠᱮ ᱟᱫᱚ ᱦᱟᱜ ᱱᱮᱛᱟᱨ ᱫᱤᱱ ᱢᱟ ᱪᱟᱥ ᱚᱠᱛᱚ ᱦᱚᱸ ᱡᱟᱦᱟᱸᱭ ᱱᱟᱥᱮᱱᱟᱜ ᱛᱚᱞᱟ ᱠᱚ ᱨᱟᱠᱟᱵ ᱠᱟᱛᱮ ᱢᱚᱛᱞᱚᱵ ᱨᱚᱦᱚᱭ ᱠᱟᱛᱮᱫ ᱦᱩᱲᱩ ᱡᱚᱠᱷᱚᱱ ᱪᱮᱛᱟᱱ ᱥᱮᱫ ᱱᱟᱥᱮᱱᱟᱜ ᱨᱟᱠᱟᱵᱼᱟ ᱫᱟᱜ ᱠᱚ ᱛᱟᱦᱮᱸᱱᱟ ᱠᱷᱮᱛ ᱨᱮ ᱱᱚᱝᱠᱟ ᱦᱟᱹᱠᱩ ᱵᱟᱹᱲᱥᱤ ᱠᱚᱦᱚᱸ ᱪᱟᱞᱟᱜ ᱟᱯᱮ ᱥᱮ ᱵᱟᱝ? ᱥᱮ ᱜᱤᱫᱽᱨᱟᱹ ᱡᱤᱭᱚᱱ ᱨᱮ ᱱᱚᱝᱠᱟ ᱦᱩᱭ ᱵᱟᱲᱟ ᱟᱠᱟᱱ ᱠᱷᱟᱱ ᱱᱚᱝᱠᱟ
ᱦᱮᱸ ᱦᱩᱭ ᱫᱚ ᱦᱩᱭ ᱵᱟᱲᱟ ᱟᱠᱟᱱ ᱜᱮᱭᱟ ᱟᱫᱚ ᱦᱟᱸᱜ ᱱᱮᱛᱟᱨ ᱫᱚ ᱦᱟᱸᱜ ᱵᱟᱞᱮ ᱪᱟᱞᱟᱜ ᱜᱮᱭᱟ, ᱱᱮᱛᱟᱨ ᱫᱚ ᱟᱫᱚ ᱱᱮᱛᱟᱨ ᱛᱷᱚᱲᱟ ᱧᱚᱜ ᱚᱱᱟ ᱡᱚᱠᱷᱚᱱ ᱦᱩᱲᱩ ᱦᱚᱸ ᱨᱟᱠᱟᱵ ᱧᱚᱜᱚᱜᱼᱟ ᱛᱚ ᱛᱷᱚᱲᱟ ᱧᱚᱜ ᱪᱟᱞᱟᱜ ᱟᱞᱮ ᱠᱷᱮᱛ ᱥᱮᱫ ᱛᱷᱚᱲᱟ ᱫᱟᱲᱟ ᱵᱟᱲᱟ ᱧᱮᱞ᱾ ᱦᱮᱸ ᱥᱮ ᱵᱟᱝ ᱪᱮᱫ ᱞᱮᱠᱟ ᱦᱩᱭ ᱠᱟᱱᱟ ᱪᱮᱫ ᱞᱮᱠᱟ ᱵᱟᱝ ᱵᱮᱥ ᱴᱷᱤᱠ ᱦᱮᱸ ᱥᱮ ᱵᱟᱝ ᱟᱫᱚ ᱚᱱᱟ ᱠᱚᱜᱮ ᱦᱟᱹᱠᱩ ᱠᱚᱫᱚ ᱱᱮᱛᱟᱨ ᱫᱚ ᱠᱷᱩᱵ ᱠᱚᱢᱞᱮ ᱥᱟᱵ ᱠᱚᱣᱟ᱾ ᱞᱟᱦᱟ ᱠᱷᱚᱱ ᱛᱮᱫᱚ ᱠᱚᱢ ᱠᱟᱱᱟ ᱮᱠᱷᱚᱱ ᱫᱚ
ᱟᱪᱪᱷᱟ ᱟᱨ ᱚᱱᱠᱟ ᱵᱟᱸᱫ ᱠᱚᱨᱮ ᱡᱩᱫᱤ ᱚᱱᱠᱟ ᱯᱮ ᱵᱟᱹᱲᱥᱤ ᱠᱚ ᱠᱷᱟᱡ ᱥᱮ ᱱᱚᱝᱠᱟ ᱯᱮ ᱥᱟᱵ ᱠᱚ ᱠᱷᱟᱡ ᱫᱚ
ᱦᱮᱸ ᱵᱟᱸᱫᱷ ᱠᱚᱨᱮ ᱫᱚ ᱵᱟᱸᱫ ᱫᱚ ᱦᱮᱱᱟᱜ ᱫᱚ ᱦᱮᱱᱟᱜ ᱟᱠᱟᱜ ᱜᱮᱭᱟ ᱵᱟᱹᱲᱥᱤ ᱵᱟᱹᱲᱥᱤ ᱠᱚᱜᱮᱭᱟ ᱦᱮᱸ
ᱦᱮᱸ
ᱟᱫᱚ ᱚᱱᱮ ᱚᱱᱠᱟ ᱟᱫᱚ ᱧᱤᱫᱟᱹ ᱵᱤᱨ ᱞᱮ ᱪᱟᱞᱟᱜᱼᱟ ᱧᱤᱫᱟᱹ ᱵᱤᱨ ᱨᱮ ᱡᱟ ᱠᱤᱪᱷᱩᱞᱮ ᱠᱚᱨᱟᱣᱟ ᱡᱟᱹᱞᱤ ᱠᱚᱞᱮ ᱚᱰᱟᱣ ᱚᱴᱚ ᱠᱟᱜᱼᱟ᱾ ᱟᱫᱚ ᱥᱮᱛᱟᱜ ᱞᱮ ᱥᱮᱛᱟᱜ ᱞᱮ ᱪᱟᱞᱟᱜᱼᱟ ᱦᱮᱸ ᱥᱮ ᱵᱟᱝ ᱧᱮᱞ, ᱢᱟᱱᱮ
ᱱᱮᱛᱟᱨ ᱫᱤᱱ ᱢᱟᱜ ᱡᱟᱹᱥᱛᱤ ᱡᱩᱫᱤ ᱫᱟᱜ ᱠᱮᱫᱟᱭ ᱥᱮ ᱱᱟᱥᱮᱱᱟᱜ ᱡᱟᱦᱟᱸᱭ ᱠᱚ ᱦᱟᱹᱠᱩ ᱠᱚ ᱦᱩᱭ ᱠᱟᱱᱟ ᱠᱷᱮᱛ ᱠᱚᱨᱮ ᱟᱫᱚ ᱱᱚᱝᱠᱟ ᱛᱚᱨᱚᱰᱟᱝ ᱠᱚ ᱯᱮ ᱚᱰᱟᱣ ᱜᱮᱭᱟ?
ᱦᱮᱸ ᱚᱰᱟᱣ ᱜᱮᱭᱟᱞᱮ ᱜᱚᱝᱠᱮ ᱚᱰᱟᱣ ᱜᱮᱭᱟᱞᱮ᱾ ᱴᱚᱨᱚᱰᱟᱝ ᱫᱚ ᱴᱚᱨᱰᱟᱝ ᱫᱚ ᱥᱮᱫᱟᱭ ᱠᱷᱚᱱ ᱠᱚ ᱚᱰᱟᱣ ᱠᱮᱫᱟ ᱦᱮᱸ ᱥᱮ ᱵᱟᱝ᱾ ᱟᱨ ᱴᱚᱨᱚᱰᱟᱝ ᱧᱮᱞ ᱛᱮᱦᱚᱸ ᱢᱚᱡᱽ ᱜᱮ ᱧᱮᱞᱚᱜᱼᱟ᱾ ᱦᱮᱸ ᱥᱮ ᱵᱟᱝ? ᱦᱮᱸ ᱚᱰᱟᱣ ᱨᱮᱦᱚᱸ ᱢᱚᱡᱽ ᱜᱮ ᱦᱮᱸᱥᱮ ᱵᱟᱝ ᱟᱫᱚ ᱚᱰᱟᱨ ᱫᱚᱞᱮ ᱚᱰᱟᱣ ᱜᱮᱭᱟ, ᱟᱫᱚ ᱚᱱᱮ ᱚᱱᱠᱟ ᱫᱟᱜ ᱠᱚ ᱵᱟᱝ ᱛᱟᱦᱮᱱ ᱠᱷᱟᱱ ᱦᱟᱸᱜ ᱵᱟᱭ ᱜᱟᱱᱚᱜᱼᱟ ᱚᱱᱟ ᱠᱚᱫᱚ᱾
ᱦᱮᱸ ᱚᱱᱟᱜ ᱜᱮ ᱦᱟᱜ ᱡᱚᱛᱚ ᱜᱮ ᱦᱟᱜ ᱥᱮᱨᱢᱟ ᱡᱟᱹᱲᱤ ᱪᱮᱛᱟᱱ ᱜᱮ ᱫᱟᱜ ᱠᱚ ᱡᱩᱫᱤ ᱵᱟᱝ ᱛᱟᱦᱮᱱ ᱠᱷᱟᱱ ᱫᱚ ᱦᱟᱹᱠᱩ ᱦᱚᱸ ᱵᱟᱝᱠᱚ ᱦᱟᱹᱠᱩ ᱦᱟᱹᱠᱩᱼᱟ ᱚᱱᱠᱟ ᱫᱚ ᱦᱟᱸᱜ ᱦᱮᱸ ᱟᱨ ᱚᱱᱟ ᱫᱚ ᱟᱹᱛᱩ ᱫᱟᱜ ᱨᱮᱜᱮ ᱩᱱᱠᱩ ᱫᱚ ᱦᱟᱸᱜ ᱧᱮᱞᱚᱜ ᱜᱮᱭᱟ ᱠᱚ ᱦᱮ ᱥᱮ ᱵᱟᱝ ᱟᱱᱴᱚᱨᱚᱰᱟ ᱫᱚᱵᱚᱱ ᱚᱰᱟᱣ ᱜᱮ ᱟᱫᱚ ᱚᱱᱮ ᱱᱚᱝᱠᱟ ᱫᱟᱜ ᱜᱮ ᱵᱟᱝ ᱟᱹᱛᱩᱜ ᱠᱷᱟᱱ ᱫᱚ ᱦᱟᱸᱜ ᱚᱠᱟ ᱨᱮᱜᱮ ᱚᱰᱟᱣ ᱚᱱᱟᱜᱮ ᱢᱟ ᱚᱱᱟ ᱠᱷᱟᱹᱛᱤᱨ ᱱᱮᱛᱟᱨ ᱢᱟ ᱟᱛᱳ ᱠᱚᱨᱮ ᱦᱚᱸ ᱱᱮᱛᱟᱨ ᱫᱚ ᱠᱟ ᱧᱮᱞᱚ ᱵᱟᱲᱟᱣ ᱠᱟᱱ ᱜᱮᱭᱟ ᱴᱚᱨᱚᱰᱟᱝ ᱠᱚᱫᱚ
ᱦᱮᱸ ᱟᱨ ᱠᱟᱹᱴᱤᱡ ᱠᱚᱢ ᱧᱮᱞᱚᱜ ᱠᱟᱱᱟ ᱱᱮᱛᱟᱨ ᱫᱚ ᱴᱚᱨᱚᱰᱟᱝ ᱠᱚᱦᱚᱸ ᱦᱮᱸ ᱡᱷᱟᱹᱞᱤ ᱠᱚᱠᱚ ᱚᱰᱟᱣ ᱠᱟᱜ ᱠᱟᱱᱟ ᱴᱚᱨᱚᱰᱟᱝ ᱵᱚᱫᱚᱞᱮ ᱦᱮᱸᱥᱮ ᱵᱟᱝ ᱡᱷᱟᱹᱞᱤ ᱚᱰᱟᱣ ᱠᱟᱜ ᱠᱟᱱᱟ ᱦᱟᱱᱫᱟᱠ ᱠᱟᱹᱨᱤ ᱢᱚᱥᱟᱨᱤ ᱛᱟᱱᱟᱜ ᱡᱟᱦᱟᱱᱟᱜ ᱜᱮ